ᱜᱚᱝᱠᱮ᱾
ᱦᱮᱸ ᱜᱚᱝᱠᱮ ᱡᱚᱦᱟᱨ ᱜᱮ᱾
ᱦᱮᱸ ᱜᱚᱝᱠᱮ ᱛᱟᱦᱚᱞᱮ ᱱᱟᱯᱟᱭ ᱵᱟᱲᱟ ᱜᱮ?
ᱦᱮᱸ ᱜᱚᱝᱠᱮ ᱱᱟᱯᱟᱭ ᱵᱟᱲᱟ ᱜᱮ ᱟᱹᱞᱤᱧ ᱦᱚᱸ ᱜᱚᱝᱠᱮ ᱟᱵᱮᱱ ᱫᱚ ᱱᱟᱯᱟᱭ ᱵᱟᱲᱟ ᱜᱮ?
ᱦᱮᱸ ᱜᱚᱝᱠᱮ ᱟᱹᱞᱤᱧ ᱦᱚᱸ ᱱᱟᱯᱟᱭ ᱵᱟᱲᱟ ᱜᱮ ᱢᱮᱱᱟᱜ ᱞᱤᱧᱟ ᱱᱤᱭᱟᱹ ᱚᱠᱛᱚ ᱫᱚ ᱟᱫᱚ ᱜᱚᱝᱠᱮ ᱛᱟᱦᱚᱞᱮ ᱚᱠᱟᱞᱮᱠᱟ ᱟᱯᱮᱥᱮᱫ ᱫᱟᱜ ᱡᱟᱹᱲᱤ ᱠᱚᱨᱮᱱᱟᱜ ᱠᱷᱚᱵᱚᱨ ᱠᱚ ᱞᱟᱹᱭ ᱛᱟᱞᱟᱝ ᱢᱮ,
ᱛᱚ ᱜᱚᱝᱠᱮ ᱞᱟᱹᱭ ᱞᱮ ᱠᱷᱟᱱ ᱛᱦᱮᱧ ᱫᱚ ᱟᱹᱰᱤ ᱱᱟᱯᱟᱭ ᱫᱤᱱ ᱟᱠᱟᱫ ᱞᱮᱭᱟᱭ ᱚᱱᱠᱟ ᱫᱟᱜ ᱡᱟᱹᱲᱤ ᱠᱚᱫᱚ ᱵᱟᱝ ᱦᱩᱭ ᱟᱠᱟᱱᱟ,
ᱦᱮ
ᱛᱚ ᱜᱚᱝᱠᱮ ᱟᱯᱮᱥᱮᱫ ᱠᱤ ᱛᱮᱦᱤᱧ ᱫᱚ ᱫᱟᱜ ᱡᱟᱹᱲᱤ ᱞᱮᱫᱟᱭ ᱥᱮ ᱵᱟᱝᱟ?
ᱦᱮᱸ ᱜᱚᱝᱠᱮ ᱫᱟᱜ ᱡᱟᱹᱲᱤ ᱢᱟ ᱱᱚᱜᱼᱚᱭ ᱱᱟᱦᱟᱜ, ᱫᱟᱜ ᱡᱟᱹᱲᱤ ᱢᱟ ᱦᱩᱭ ᱜᱚᱫᱚᱜ ᱠᱟᱱ ᱜᱮᱭᱟ, ᱟᱫᱚ ᱜᱚᱝᱠᱮ ᱟᱯᱮ ᱥᱮᱫ ᱛᱟᱦᱚᱞᱮ ᱦᱩᱲᱩ ᱠᱚᱫᱚᱯᱮ ᱨᱚᱦᱚᱭ ᱵᱟᱲᱟ ᱠᱮᱫᱟ ᱥᱮ ᱵᱟᱝ?
ᱦᱮᱸ ᱜᱚᱝᱠᱮ ᱞᱟᱹᱭ ᱞᱮᱠᱷᱟᱱ ᱫᱚ ᱦᱩᱲᱩ ᱵᱟᱲᱟ ᱦᱩᱲᱩ ᱠᱚᱫᱚ ᱨᱚᱦᱚᱭ ᱵᱟᱲᱟ ᱦᱩᱭᱱᱟ, ᱛᱚ ᱪᱟᱞᱟᱜ ᱠᱟᱱ ᱜᱮᱭᱟ,
ᱟᱪᱪᱷᱟ ᱟᱹᱣᱨᱤ ᱯᱮ ᱥᱟᱹᱛᱟ ᱛᱟᱦᱚᱞᱮ ᱜᱚᱝᱠᱮ ᱵᱟᱝ?
ᱵᱟ ᱟᱣᱹᱨᱤ ᱞᱮ ᱥᱛᱟ,
ᱟᱪᱪᱷᱟ,
ᱟᱨ ᱜᱚᱝᱠᱮ ᱠᱚ ᱛᱟᱦᱚᱞᱮ ᱟᱯᱮ ᱥᱮᱫ ᱫᱚ ᱱᱚᱣᱟ ᱦᱩᱲᱩ ᱵᱟᱫ ᱠᱟᱛᱮᱫ ᱟᱨ ᱪᱮᱫ ᱠᱚᱯᱮ ᱨᱚᱦᱚᱭ ᱵᱟᱲᱟᱭ ᱜᱮᱭᱟ?
ᱛᱚ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ ᱦᱩᱲᱩ ᱵᱟᱫ ᱠᱟᱛᱮ ᱟᱞᱮ ᱫᱚᱞᱮ ᱨᱚᱦᱚᱭᱟ ᱞᱟᱭ ᱞᱮᱠᱷᱟᱱ, ᱱᱤᱭᱟᱹ ᱥᱤᱡᱤᱱ ᱨᱮᱫᱚ ᱱᱤᱛᱚᱝ ᱦᱩᱲᱩ ᱜᱮ ᱪᱟᱥ ᱦᱩᱭᱩᱜᱼᱟ ᱛᱟᱨᱯᱚᱨ ᱤᱱᱟᱹ ᱵᱟᱫ ᱠᱟᱛᱮ ᱞᱟᱹᱭ ᱞᱮᱠᱷᱟᱱ ᱫᱚ,
ᱦᱚᱭ ᱛᱩᱲᱤ ᱠᱚ ᱛᱚ ᱱᱤᱛᱚᱝ ᱫᱚ ᱚᱱᱟ ᱯᱟᱥᱮᱛᱮ ᱡᱟᱦᱟᱸ ᱢᱮᱱᱟᱜᱼᱟ ᱠᱩᱰᱟᱹᱢ ᱥᱟᱭᱤᱰ ᱠᱚᱨᱮ ᱫᱚ, ᱥᱚᱵᱡᱤ ᱠᱚᱞᱮ ᱪᱟᱥ ᱜᱮᱭᱟ ᱤᱱᱟᱹᱜᱮ ᱟᱯᱟᱛᱚ ᱱᱤᱛᱚᱝ ᱫᱚ ᱯᱩᱨᱟᱹ ᱛᱩᱲᱤ ᱢᱟᱱᱮ ᱦᱩᱲᱩ ᱜᱮᱞᱮ ᱪᱟᱥ,
ᱟᱪᱪᱷᱟ,
ᱥᱮ ᱨᱚᱦᱚᱭ ᱠᱟᱫᱟᱞᱮ,
ᱦᱮᱸ ᱟᱨ ᱛᱟᱦᱚᱞᱮ ᱜᱚᱝᱠᱮ ᱞᱟᱹᱭ ᱫᱟᱞᱤᱧ, ᱟᱯᱮ ᱥᱮᱫ ᱫᱚ ᱱᱚᱣᱟ ᱠᱚ ᱪᱟᱥᱵᱟᱥ ᱨᱮ ᱚᱠᱟ ᱞᱮᱠᱟ ᱟᱞᱮ ᱥᱮᱫ ᱢᱟ ᱟᱹᱰᱤ ᱠᱟᱡᱟᱠ ᱱᱟᱦᱟᱜ ᱱᱚᱣᱟ ᱥᱟᱦᱟᱨ ᱨᱮᱞᱮ ᱞᱟᱜᱟᱣᱫᱟ, ᱟᱨ ᱟᱯᱮᱥᱮᱫ ᱫᱚ ᱥᱟᱦᱟᱨ ᱠᱚᱨᱮᱱᱟᱜ ᱠᱟᱹᱢᱤ ᱦᱚᱨᱟ ᱚᱠᱟᱞᱮᱠᱟ?
ᱞᱟᱹᱭ ᱞᱮᱠᱷᱟᱱ ᱥᱟᱦᱟᱨ ᱠᱚᱨᱮᱱᱟᱜ ᱠᱟᱹᱢᱤ ᱦᱚᱨᱟ ᱫᱚ, ᱜᱚᱝᱠᱮ ᱞᱟᱜᱟᱜ ᱜᱮᱭᱟ ᱵᱟᱝᱠᱷᱟᱱ ᱫᱚ ᱱᱟᱯᱟᱭ ᱢᱟᱺᱡᱷᱤ ᱵᱟᱝ ᱦᱩᱭᱩᱜ-ᱟ ᱥᱮ ᱦᱩᱲᱩ ᱠᱚ ᱦᱚᱸ᱾ ᱛᱚ ᱞᱟᱹᱭ ᱞᱮᱱᱠᱷᱟᱱ ᱢᱟ ᱡᱟᱸᱦᱟ ᱦᱩᱲᱩ ᱠᱚ ᱨᱚᱦᱚᱭ ᱠᱮᱫᱟ ᱛᱟᱨᱯᱚᱨ ᱢᱤᱫ ᱥᱚᱯᱛᱟ ᱯᱚᱨᱮᱜᱤ ᱥᱮ ᱵᱟᱨ ᱥᱚᱯᱛᱟ ᱯᱚᱨᱮ ᱚᱱᱠᱟ ᱥᱟᱲ ᱠᱚ ᱮᱢᱟᱜ-ᱟ ᱾
ᱦᱮᱸ ᱟᱞᱮ ᱥᱮᱫ, ᱟᱞᱮᱥᱮᱫ ᱦᱚᱸ ᱚᱱᱠᱟ ᱜᱮ ᱧᱮᱞᱚᱜ ᱾ ᱱᱚᱣᱟ ᱦᱩᱲᱩ ᱜᱚᱰᱟ ᱠᱚᱨᱮ ᱦᱚᱸ ᱟᱹᱰᱤ ᱵᱟᱹᱲᱛᱤ ᱥᱟᱦᱟᱨ ᱞᱮ ᱞᱟᱜᱟᱣ ᱫᱟ ᱱᱮᱛᱟᱨ ᱢᱟ ᱾ ᱟᱨ ᱱᱚᱭ ᱱᱚᱣᱟ ᱥᱟᱦᱟᱨ ᱠᱚ ᱞᱟᱜᱟᱣ ᱠᱟᱛᱮᱫ ᱡᱚᱢᱟᱜ ᱠᱚ ᱦᱚᱸ ᱚᱠ ᱚᱠᱟ ᱞᱮᱠᱟ ᱪᱚ ᱥᱮᱵᱮᱞ ᱵᱟᱝ ᱵᱩᱡᱷᱟᱹᱜ ᱠᱟᱱᱟ ᱾ ᱱᱚᱜ -ᱚᱭ ᱡᱮᱢᱚᱱ ᱞᱟᱹᱭ ᱞᱟᱹᱭ ᱞᱮᱠᱷᱟᱱ ᱩᱛᱩ ᱡᱤᱱᱤᱥ ᱠᱚᱦᱚᱸ ᱥᱮ, ᱡᱟᱦᱟᱱᱟᱜ ᱪᱟᱥ ᱠᱷᱮᱛᱨᱮ ᱨᱮᱜᱤ ᱱᱚᱝᱠᱟ ᱥᱟᱦᱟᱨ ᱞᱟᱜᱟᱣ ᱠᱟᱛᱮᱫ ᱠᱚ ᱡᱚᱢ ᱫᱟ ᱩᱱᱟᱹᱜ ᱥᱮᱵᱮᱞ ᱵᱟᱝ ᱟᱹᱭᱠᱟᱹᱜ ᱠᱟᱱᱟ ᱾ ᱚᱱᱟ ᱞᱟᱦᱟ ᱛᱮᱫᱚ ᱡᱟᱹᱱᱤᱡ ᱟᱹᱰᱤ ᱥᱤᱵᱤᱞ ᱜᱮ ᱛᱟᱦᱮᱸᱱ ᱠᱟᱱᱟ ᱾ ᱱᱚᱜ ᱱᱚᱣᱟ ᱩᱞ ᱨᱮᱱᱟᱜ ᱠᱟᱛᱷᱟ ᱜᱤᱧ ᱞᱟᱹᱭᱟ, ᱩᱞ ᱞᱟᱦᱟ ᱛᱮ ᱠᱟᱡᱟᱠ ᱥᱤᱵᱤᱞ ᱠᱟᱱ ᱛᱟᱦᱮᱱᱟ ᱾ ᱟᱨ ᱱᱮᱛᱟᱨ ᱢᱟ ᱧᱮᱞᱚᱜ ᱠᱟᱱᱟ ᱫᱤᱱ ᱦᱤᱞᱚᱜ ᱞᱮᱠᱟ ᱩᱞ ᱵᱟᱜᱟᱱ ᱠᱚᱠᱚ ᱮᱥ ᱨᱟᱭ ᱫᱟᱜ ᱡᱚᱠᱷᱚᱱ ᱡᱚ ᱚᱠᱛᱮ ᱨᱮᱱᱟᱜ ᱚᱱᱮ ᱚᱱᱠᱟ ᱟᱯᱮ ᱥᱮᱫ ᱛᱟᱦᱚᱞᱮ ᱜᱚᱝᱠᱮ ᱩᱞ ᱠᱚ ᱢᱮᱱᱟᱜ-ᱟ ᱥᱮ ᱵᱟᱝ?
ᱛᱚ ᱞᱟᱹᱭ ᱞᱮᱠᱷᱟᱱ ᱱᱤᱭᱟᱹ ᱫᱷᱟᱣ ᱫᱚ ᱟᱹᱰᱤ ᱡᱟᱥᱛᱤ ᱜᱮ ᱩᱞ ᱠᱚᱫᱚ ᱦᱩᱭ ᱞᱮᱱᱟ ᱜᱚᱝᱠᱮ ᱾ ᱱᱤᱭᱟᱹ ᱫᱷᱟᱣ ᱫᱚ ᱚᱱᱠᱟ ᱫᱟᱜ ᱡᱟᱹᱲᱤ ᱦᱚᱭ ᱠᱚ ᱵᱟᱝ ᱦᱩᱭ ᱞᱮᱱᱛᱮ ᱚᱱᱟ ᱦᱩᱭ ᱞᱮᱱᱟ ᱯᱨᱚᱛᱷᱚᱢ ᱛᱚ ᱡᱚᱠᱷᱚᱱ, ᱦᱟᱨᱟᱭᱮᱱᱟ ᱛᱚ, ᱛᱟᱨᱯᱚᱨᱮ ᱤᱱᱟᱹᱜ ᱚᱱᱠᱟ ᱫᱚ ᱵᱟᱝ ᱦᱩᱭ ᱠᱟᱱᱟ ᱾ ᱥᱮᱭ ᱯᱩᱨᱟᱹ ᱵᱤᱫᱷᱤ ᱠᱟᱛᱮᱫ, ᱟᱫᱚ ᱚᱱᱠᱟ ᱟᱰᱤ ᱱᱟᱯᱟᱭ ᱵᱤᱱ ᱞᱟᱹᱭ ᱠᱮᱫᱟ ᱡᱮ, ᱱᱚᱜ-ᱚᱭ ᱱᱤᱭᱟᱹ ᱫᱷᱟᱣ ᱟᱹᱰᱤ ᱦᱚᱸ ᱞᱟᱹᱭ ᱞᱮᱠᱷᱟᱱ ᱩᱞ ᱞᱤᱧ ᱡᱚᱢ ᱞᱮᱜ-ᱟ ᱤᱱᱟᱹᱜ ᱥᱤᱵᱤᱞ ᱫᱚ ᱵᱟᱹᱞᱤᱧ ᱵᱩᱡᱷ ᱞᱮᱫᱼᱟ ᱪᱮᱫᱟᱜ ᱥᱮ, ᱥᱟᱨ ᱠᱚ ᱮᱢᱚᱜ ᱠᱟᱱᱟ ᱮᱢᱟᱜ ᱠᱟᱱᱟ ᱱᱟᱣᱟ ᱱᱟᱣᱟ ᱥᱟᱨ ᱛᱚ ᱱᱚᱝᱠᱟ ᱮᱥᱯᱨᱟᱭ ᱫᱟᱠᱚ ᱛᱚ, ᱱᱤᱭᱟᱹ ᱫᱷᱟᱣ ᱫᱚ ᱥᱤᱵᱤᱞ ᱫᱚ ᱵᱟᱝ ᱵᱩᱡᱷᱟᱹᱣ ᱞᱮᱱᱟ ᱾ ᱟᱱᱮ ᱦᱟᱞᱠᱟ ᱞᱟᱦᱟᱛᱮ ᱥᱮᱫᱟᱭ ᱪᱮᱫ ᱞᱮᱠᱟ ᱥᱤᱵᱤᱞ ᱵᱩᱡᱷᱟᱹᱜ ᱠᱟᱱ ᱛᱟᱦᱮᱱᱟ᱾
ᱦᱮᱸ, ᱟᱞᱮ ᱥᱮᱫ ᱦᱚᱸ ᱚᱱᱠᱟᱜᱮ ᱱᱟᱦᱟᱜ ᱱᱚᱣᱟ ᱩᱞ ᱫᱚ, ᱞᱟᱦᱟ ᱛᱮᱫᱚ ᱟᱹᱰᱤ ᱥᱤᱵᱤᱞ ᱜᱮ ᱵᱩᱡᱷᱟᱹᱜ ᱠᱟᱱ ᱛᱟᱦᱮᱱᱟ, ᱟᱨ ᱱᱮᱛᱟᱨ ᱢᱟ ᱧᱮᱞᱚᱜ ᱠᱟᱱᱟ ᱱᱚᱣᱟ ᱩᱞ ᱵᱟᱜᱟᱱ ᱨᱮ ᱱᱚᱣᱟ ᱮᱦᱚᱵ ᱠᱷᱚᱱ ᱱᱚᱝᱠᱟ ᱥᱤᱭ ᱫᱟᱠᱚ, ᱛᱟᱯᱚᱨ ᱟᱲᱮ ᱟᱲᱮ ᱛᱮ ᱫᱟᱨᱮ ᱟᱲᱮ ᱟᱲᱮ ᱛᱮ ᱱᱟᱦᱟᱜ ᱥᱟᱦᱟᱨ ᱠᱚ ᱞᱟᱜᱟᱣᱮᱫᱟ ᱾ ᱟᱨ ᱱᱚᱝᱠᱟ ᱡᱚᱠᱷᱚᱱ ᱵᱟᱦᱟᱜᱼᱟ ᱩᱞ ᱩᱱ ᱚᱠᱛᱚ ᱠᱷᱚᱱ ᱜᱮ ᱥᱯᱨᱟᱭ ᱫᱚ ᱱᱟᱦᱟᱜ ᱮᱦᱚᱵᱚᱜᱼᱟ ᱾ ᱩᱞ ᱛᱤᱱ ᱫᱷᱟᱹᱵᱤᱡ ᱵᱟᱠᱚ ᱜᱚᱫᱟ ᱩᱱ ᱫᱷᱟᱹᱵᱤᱡ ᱠᱚ ᱮᱥ ᱮᱥᱯᱨᱟᱭᱟ ᱟᱫᱚ ᱱᱚᱜᱼᱚ ᱱᱚᱝᱠᱟ ᱱᱚᱣᱟ ᱠᱚᱨᱮᱱᱟᱜ ᱡᱟᱸᱦᱟᱸ ᱮᱥ ᱯᱨᱟᱭᱫᱟ ᱚᱱᱟ ᱫᱚ ᱚᱞ ᱵᱷᱤᱛᱨᱤ ᱛᱮ ᱵᱚᱞᱚᱜ ᱠᱟᱱᱟ ᱛᱚ ᱟᱫᱚ, ᱵᱮᱞᱮ ᱠᱟᱛᱮ ᱛᱮ ᱦᱚᱸ ᱩᱱᱟᱹᱜ ᱵᱟᱝ ᱥᱤᱵᱤᱞ ᱠᱟᱱᱟ ᱚᱱᱟ ᱛᱮ ᱥᱩᱠᱨᱤ ᱠᱚᱦᱚᱸ ᱧᱩᱨᱦᱟᱹᱜ ᱠᱟᱱ ᱨᱮᱦᱚᱸ ᱵᱟᱝ ᱠᱚ ᱡᱚᱢ ᱫᱟᱲᱮᱭᱟᱜ ᱠᱟᱱᱟ᱾ ᱦᱚᱲ ᱢᱟ
ᱦᱳᱭ ᱦᱳᱭ᱾
ᱡᱚᱢ ᱫᱟᱲᱮᱭᱟᱜ ᱠᱟᱱᱟ ᱟᱫᱚ, ᱥᱩᱫᱷᱩ ᱟᱠᱷᱨᱤᱧ ᱥᱩᱢᱩᱝ ᱵᱟᱹᱲᱛᱤ ᱯᱚᱭᱥᱟ ᱦᱩᱭᱩᱜᱼᱟ ᱡᱟᱸᱦᱟ ᱠᱚᱨᱮ ᱩᱞ ᱵᱟᱹᱱᱩᱜᱼᱟ ᱚᱱᱟ ᱠᱚ ᱫᱤᱥᱚᱢ ᱫᱚ ᱴᱷᱤᱠ ᱜᱮ ᱡᱟᱹᱱᱤᱡ ᱠᱚ ᱵᱩᱡᱷᱟᱹᱣ ᱮᱫᱟ ᱵᱟᱠᱚ ᱧᱮᱞ ᱟᱠᱟᱫ ᱛᱮ ᱥᱮ ᱪᱮᱫ ᱞᱮᱠᱟ ᱜᱚᱝᱠᱮ?
ᱦᱮᱸ ᱦᱮᱸ ᱮᱠᱫᱚᱢ ᱮᱠᱫᱚᱢ᱾
ᱧᱮᱞ ᱞᱮᱠᱷᱟᱱ ᱜᱮ ᱱᱤᱝᱠᱟ ᱦᱚᱸ ᱡᱟᱸᱦᱟᱸᱧ ᱧᱮᱞ ᱞᱮᱜᱼᱟ ᱱᱚᱝᱠᱟ ᱜᱮ ᱯᱚᱨᱚᱛᱷᱚᱢ ᱯᱚᱨᱚᱛᱷᱚᱢ ᱠᱚ ᱮᱢᱟᱜ ᱠᱟᱱ ᱛᱟᱦᱮᱱᱟ᱾ ᱥᱟᱦᱟᱨ ᱠᱚ ᱮ ᱮᱥᱯᱨᱟᱭ ᱮᱫᱟᱠᱚ᱾ ᱱᱚᱜ-ᱱᱤᱭᱟᱹ ᱠᱷᱟᱹᱛᱤᱨ ᱛᱮ ᱟ ᱞᱮ ᱞᱮᱠᱷᱟᱱ ᱜᱚᱢᱠᱮ ᱟᱞᱮ ᱥᱮᱫ ᱢᱟ ᱩᱞ ᱠᱩᱢᱟ ᱟᱹᱰᱤ ᱜᱟᱱ ᱜᱮ ᱜᱳᱯᱟᱞ ᱵᱷᱳᱜᱽ ᱠᱤᱥᱟᱹ ᱯᱟᱛ ᱠᱚ ᱦᱩᱭᱱᱟ ᱛᱚ, ᱢᱟᱱᱮ ᱯᱷᱩᱡᱞᱤ ᱩᱞ ᱫᱚ ᱟᱯᱮ ᱥᱮᱫ ᱛᱟᱦᱚᱞᱮ ᱛᱤᱱᱟᱹᱜ ᱫᱟᱢ ᱛᱟᱦᱮᱸ ᱠᱟᱱᱟ?
ᱦᱮᱸ ᱫᱟᱢ ᱫᱚ ᱱᱚᱣᱟ ᱩᱞ ᱫᱚ ᱟᱹᱰᱤ ᱩᱯᱨᱩᱢᱟᱱᱟᱜ ᱥᱮ ᱧᱩᱛᱩᱢ ᱟᱱᱟᱜ ᱩᱞ ᱠᱟᱱ ᱨᱮᱦᱚᱸ ᱫᱟᱢ ᱫᱚ ᱱᱟᱦᱟᱜ ᱩᱱᱟᱹᱜ ᱫᱚ ᱵᱟᱹᱱᱩᱜ-ᱟ᱾ ᱡᱟᱸᱦᱟᱸ ᱱᱚᱜ-ᱚ ᱱᱚᱣᱟ ᱞᱮᱝᱲᱟ ᱩᱞ, ᱞᱚᱠᱷᱚᱱᱟ ᱩᱞ, ᱥᱮ ᱠᱤᱨᱥᱟᱯᱟᱹᱛᱤ ᱠᱚ, ᱦᱚᱜ-ᱚ ᱱᱚᱣᱟ ᱩᱞ ᱠᱚᱦᱟᱜ ᱵᱟᱹᱲᱛᱤ ᱫᱚ ᱫᱟᱢ ᱜᱮᱭᱟ᱾ ᱱᱚᱣᱟ ᱯᱷᱩᱡᱽᱞᱟᱹ ᱩᱞ ᱫᱚ ᱱᱚᱜ-ᱚᱭ ᱱᱟᱦᱟᱜ ᱱᱮᱛᱟᱨ ᱫᱟᱜ ᱫᱤᱱ ᱜᱮ ᱵᱤᱞᱤ ᱜᱚᱫᱚᱜ-ᱟ ᱟᱨ ᱩᱱᱟᱹᱜ ᱵᱟᱝ ᱥᱤᱵᱤᱞ ᱠᱟᱱᱟ, ᱚᱱᱟᱛᱮ ᱫᱟᱢ ᱦᱚᱸ ᱵᱟᱹᱱᱩᱜ-ᱟ᱾ ᱛᱚᱵᱮ, ᱡᱚ ᱫᱚ ᱢᱟᱨᱟᱝ ᱢᱟᱨᱟᱝ ᱡᱚᱜ ᱨᱮᱦᱚᱸ᱾ ᱩᱞ ᱫᱚ ᱩᱱᱟᱹᱜ ᱵᱟᱹᱲᱛᱤ ᱫᱟᱢ ᱫᱚ ᱵᱟᱹᱱᱩᱜ-ᱟ, ᱚᱱᱟ ᱥᱟᱶᱛᱮ
ᱟᱪᱪᱷᱟ ᱟᱪᱪᱷᱟ᱾
ᱟᱨᱦᱚᱸ ᱟᱭᱢᱟ ᱞᱮᱠᱟᱱᱟᱜ ᱩᱞ ᱢᱮᱱᱟᱜ-ᱟ᱾ ᱟᱫᱚ ᱜᱚᱝᱠᱮ ᱛᱟᱦᱚᱞᱮ ᱟᱯᱮ ᱥᱮᱫ ᱫᱚ ᱵᱟᱜᱟᱱ ᱠᱚ ᱢᱮᱱᱟᱜ ᱜᱮᱭᱟ ᱥᱮ ᱵᱟᱝ?
ᱜᱚᱝᱠᱮ ᱟᱞᱮ ᱥᱮᱫ ᱫᱚ ᱵᱟᱜᱟᱱ ᱠᱚᱫᱚ ᱢᱮᱱᱟᱜ ᱜᱮᱭᱟ ᱾ᱠᱤᱱᱛᱩ ᱡᱟᱦᱟᱸ ᱟᱯᱮ ᱥᱮᱫ ᱢᱚᱱᱮ ᱦᱳᱭ ᱟᱹᱰᱤ ᱡᱟᱹᱥ ᱛᱤ ᱜᱮᱭᱟ ᱟᱞᱮᱥᱮᱫ ᱫᱚ ᱠᱚᱢᱟᱣ ᱧᱚᱜ ᱜᱮᱭᱟ᱾ ᱞᱮᱭ ᱞᱮᱠᱷᱟᱱ ᱜᱚᱝᱠᱮ ᱟᱞᱮᱥᱮᱫ ᱢᱟ ᱱᱤᱭᱟᱹ ᱫᱷᱟᱣ ᱢᱟᱭ ᱟᱸᱡᱚᱢᱮᱫ ᱠᱟᱱ ᱯᱷᱩᱡᱽᱞᱤ ᱩᱞᱢᱟ ᱮᱠᱫᱚᱢ ᱯᱩᱨᱟᱹ ᱥᱟᱭᱮᱰ ᱞᱮᱠᱟ ᱠᱤᱞᱳ ᱪᱟᱞᱟᱜ ᱠᱟᱱᱟ, ᱚᱱᱟ ᱠᱷᱚᱱ ᱦᱚᱸ ᱡᱟᱹᱥᱛᱤ ᱫᱟᱲᱮ ᱚᱱᱠᱟ ᱠᱚ ᱞᱟᱹᱭ ᱠᱟᱱᱟ ᱪᱮᱫᱟᱜ ᱥᱮ ᱠᱚᱢ ᱧᱚᱜ ᱜᱮ ᱫᱚ ᱟᱞᱮᱥᱮᱫ ᱛᱚ ᱟᱫᱚ ᱠᱚ ᱞᱟᱹᱭ ᱮᱫᱟ ᱚᱲᱟᱜ ᱦᱚᱲ ᱠᱚ ᱞᱟᱹᱭ ᱮᱟ ᱡᱮ ᱟᱹᱰᱤ ᱢᱟᱱᱮ ᱱᱤᱭᱟᱹ ᱫᱷᱟᱣ ᱫᱚ ᱚᱱᱠᱟ ᱵᱟᱝ ᱦᱩᱭ ᱞᱮᱱ ᱛᱮ ᱥᱮ ᱪᱮᱫ? ᱟᱫᱚ ᱚᱱᱟ ᱦᱚᱛᱮᱡ ᱛᱮ ᱟᱹᱰᱤ ᱡᱟᱹᱥ ᱛᱤ ᱠᱚ ᱫᱟᱢᱟᱜ ᱠᱟᱱᱟ ᱾ ᱱᱚᱝᱠᱟᱞᱤᱧ ᱟᱸᱡᱚᱢ ᱠᱮᱫᱟ ᱥᱮ ᱱᱚᱜᱼᱚ ᱱᱚᱝᱠᱟ, ᱛᱚ ᱦᱳᱭᱛᱚ ᱟᱯᱮᱥᱮᱫ ᱫᱚ ᱠᱚᱢ ᱧᱚᱜ ᱜᱮᱭᱟ, ᱟᱞᱮ ᱥᱮᱫ ᱫᱚ ᱜᱚᱝᱠᱮ ᱡᱟᱹᱥᱛᱤ ᱧᱚᱜ ᱜᱮᱛᱮ ᱟᱨ ᱚᱱᱠᱟ ᱫᱟᱢ ᱦᱤᱥᱟᱹᱵᱽ ᱛᱮ ᱥᱤᱵᱤᱞ ᱦᱚᱸ ᱵᱟᱝ ᱥᱤᱵᱤᱞ ᱟᱠᱟᱱᱟ᱾
ᱦᱩᱸ ᱾ ᱟᱞᱮ ᱥᱮᱫ ᱫᱚ ᱱᱚᱜᱼᱚ ᱱᱚᱣᱟ ᱩᱞ ᱫᱚ
ᱡᱚ ᱠᱚ ᱵᱟᱹᱲᱛᱤ ᱢᱮᱱᱟᱜ ᱨᱮᱦᱚᱸ, ᱛᱚᱵᱮ ᱫᱟᱢ ᱫᱚ ᱵᱟᱹᱲᱛᱤ ᱵᱟᱝ ᱧᱟᱢᱚᱜ ᱠᱟᱱᱟ ᱟᱞᱮ ᱥᱮ ᱱᱚᱝᱠᱟ ᱠᱚ ᱱᱚᱝᱠᱟ ᱠᱚᱢ ᱯᱚᱭᱥᱟ ᱛᱮᱜᱮ ᱠᱤᱨᱤᱧ ᱠᱟᱛᱮᱫ ᱵᱟᱨᱦᱮ ᱨᱮ ᱠᱚ ᱤᱫᱤᱭᱮᱫᱟ, ᱟᱨ ᱜᱚᱝᱠᱮ ᱟᱞᱮ ᱥᱮᱫ ᱢᱟ ᱧᱮᱞ ᱠᱚᱣᱟ ᱡᱚᱛᱚ ᱚᱲᱟᱜ ᱨᱮᱜᱮ ᱱᱚᱣᱟ ᱩᱞ ᱥᱚᱢᱚᱭ ᱫᱚ ᱱᱟᱦᱟᱜ ᱟᱪᱟᱨ ᱠᱟᱛᱮ ᱫᱚᱦᱚ ᱠᱟᱜᱼᱟ ᱦᱟᱸᱜ ᱾ ᱱᱚᱣᱟ ᱫᱚ ᱱᱚᱝᱠᱟ ᱵᱚᱨᱥ ᱥᱟ ᱥᱚᱢᱚᱭ ᱥᱮ ᱱᱚᱝᱠᱟ ᱟᱨᱦᱚᱸ ᱦᱤᱡᱩᱜ ᱵᱚᱪᱷᱚᱨ ᱱᱚᱝᱠᱟ ᱩᱱᱟᱹᱜ ᱫᱤᱱ ᱜᱟᱱ ᱠᱚ ᱫᱚᱦᱚ ᱠᱟᱜᱼᱟ ᱾ ᱟᱫᱚ ᱱᱚᱣᱟ ᱟᱪᱟᱨ ᱦᱚᱸ ᱵᱷᱟᱜᱤ ᱜᱮ ᱥᱤᱵᱤᱞᱟ, ᱛᱟᱦᱞᱮ ᱟᱯᱮ ᱥᱮᱫ ᱠᱚ ᱟᱪᱟᱨ ᱵᱟᱲᱟᱭ ᱜᱮᱭᱟ ᱥᱮ ᱵᱟᱝ ᱩᱞ ᱨᱮᱱᱟᱜ?
ᱟᱪᱪᱷᱟ ᱟᱪᱪᱷᱟ ᱟᱪᱪᱷᱟ ᱾ ᱛᱚ ᱜᱚᱝᱠᱮ ᱞᱟᱹᱭ ᱞᱮᱠᱷᱟᱱ ᱟᱞᱮ ᱥᱮᱫ ᱦᱚᱸ ᱟᱪᱟᱨ ᱫᱚᱠᱚ ᱟᱪᱟᱨ ᱜᱮᱭᱟ ᱠᱤᱱᱛᱩ ᱚᱱᱠᱟ ᱫᱚ ᱵᱟᱝᱼᱟ ᱾ ᱢᱟᱱᱮ ᱟᱹᱰᱤ ᱠᱚᱢ ᱦᱚᱲ ᱜᱮ ᱞᱟᱹᱭ ᱞᱮᱠᱷᱟᱱ ᱱᱤᱡᱮᱨ ᱢᱤᱫᱴᱮᱱ ᱞᱟᱹᱴᱩ ᱜᱚ ᱞᱮᱠᱟ ᱦᱩᱭᱩᱜᱼᱟ ᱩᱱᱤ ᱟᱪᱟᱨ ᱜᱮᱭᱟᱭ ᱛᱟᱣ ᱟᱨᱦᱚᱸ ᱢᱮᱱᱟᱜ ᱠᱚᱣᱟ ᱾ ᱢᱟᱨᱟᱝ ᱜᱚ ᱛᱟᱠᱚ ᱾ ᱛᱚ ᱞᱟᱹᱭ ᱞᱮᱠᱷᱟᱱ ᱫᱚ ᱡᱟᱦᱟᱸ ᱟᱪᱟᱨ ᱟᱹᱞᱤᱧ ᱞᱤᱧ ᱡᱚᱢ ᱵᱟᱲᱟ ᱟᱠᱟᱫᱟ ᱟᱹᱰᱤ ᱫᱟᱠᱟ ᱥᱟᱞᱟᱜ ᱦᱚᱸ ᱟᱹᱰᱤ ᱢᱚᱸᱡᱽ ᱡᱚᱢᱚᱜᱼᱟ, ᱟᱨ ᱡᱟᱦᱟᱸ ᱵᱮᱱ ᱞᱟᱹᱭ ᱠᱮᱫᱟ ᱡᱮ ᱟᱹᱰᱤ ᱫᱤᱱ ᱛᱟᱦᱮᱱᱟ ᱮᱠᱫᱚᱢ ᱥᱟᱹᱨᱤ ᱠᱟᱛᱷᱟ ᱜᱮ ᱚᱱᱟ ᱫᱚ ᱯᱩᱨᱟᱹ ᱵᱚᱪᱷᱚᱨ ᱫᱷᱟᱹᱨᱤᱡ ᱜᱮ ᱛᱟᱦᱮᱱᱟ ᱾
ᱟᱪᱪᱷᱟ ᱜᱚᱝᱠᱮ ᱟᱵᱮᱱ ᱴᱷᱮᱱ ᱱᱟᱦᱟᱜ ᱚᱠᱚ ᱪᱮᱫ ᱞᱮᱠᱟ ᱪᱚ ᱨᱚᱲ ᱠᱚ ᱥᱟᱮ ᱠᱟᱱᱟ ᱦᱮᱸ ᱥᱮ ᱾ ᱟᱫᱚ ᱚᱱᱟ ᱛᱮᱞᱤᱧ ᱞᱟᱹᱭᱫᱟ ᱱᱟᱦᱟᱜ ᱯᱳᱭᱞᱳ ᱨᱮᱜᱮ ᱠᱟᱹᱴᱤᱡ ᱵᱮᱱ ᱢᱤᱫ ᱟᱲᱮ ᱧᱚᱜ ᱞᱮᱱ ᱠᱷᱟᱡ ᱡᱟᱹᱱᱤᱡ ᱟᱹᱰᱤ ᱱᱟᱯᱟᱭ ᱠᱚᱜᱼᱟ ᱥᱮ ᱪᱮᱫ?
ᱟᱪᱪᱷᱟ ᱜᱚᱝᱠᱮ ᱟᱫᱚ ᱟᱹᱞᱤᱧ ᱟᱹᱰᱤᱧ ᱱᱟᱯᱟᱜ ᱦᱟᱱᱛᱮ ᱠᱟᱱᱟ ᱱᱤᱛᱚᱜ ᱟᱹᱰᱤ ᱚᱱᱟᱜᱮ ᱵᱩᱡᱷᱟᱹᱣ ᱫᱟᱢ ᱾
ᱦᱮᱸ ᱜᱚᱝ ᱠᱮ, ᱟᱫᱚ ᱞᱟᱹᱭᱫᱟᱹᱧ ᱟᱞᱮ ᱥᱮᱫ ᱢᱟ ᱱᱚᱜᱼᱚ ᱱᱚᱠᱟ ᱠᱟᱡᱟᱠᱼᱮ ᱫᱟᱜ ᱮᱫᱟ, ᱦᱩᱰᱩᱨ ᱟᱛᱮ ᱱᱟᱦᱟᱜ ᱮ ᱫᱟᱜ ᱫᱟ, ᱟᱨ ᱱᱚᱜᱼᱚ ᱱᱚᱝᱠᱟ ᱦᱩᱰᱩᱨ ᱟᱛᱮ ᱫᱟᱜ ᱞᱮᱠᱷᱟᱡ ᱦᱚᱨᱚ ᱠᱚ ᱱᱟᱦᱟᱜ ᱱᱩᱠᱩ ᱚᱛ ᱞᱟᱛᱟᱨ ᱠᱷᱚᱱ ᱱᱩᱠᱩ ᱫᱚ ᱠᱚ ᱨᱟᱠᱟᱵ ᱦᱤᱡᱩᱜᱼᱟ ᱵᱟᱦᱟᱜ ᱱᱚᱛᱮ ᱫᱟᱜ ᱥᱮᱫ ᱠᱚ ᱯᱷᱮᱰᱚᱜᱼᱟ ᱾ ᱟᱫᱚ ᱩᱱᱫᱤᱱ ᱫᱚ ᱱᱟᱦᱟᱜ ᱜᱚᱴᱟ ᱵᱚᱪᱷᱚᱨ ᱜᱮ ᱱᱩᱠᱩ ᱫᱚ ᱚᱛ ᱨᱮᱠᱚ ᱛᱚᱯᱟᱜ ᱠᱚᱜᱼᱟ ᱛᱚ ᱟᱫᱚ ᱱᱚᱝᱠᱟ ᱫᱟᱜ ᱫᱤᱱ ᱫᱚ ᱱᱟᱦᱟᱜ ᱫᱟᱜ ᱨᱮᱠᱚ ᱯᱷᱮᱰᱚᱜᱼᱟ ᱫᱟᱜ ᱨᱮᱠᱚ ᱯᱷᱮᱰᱚᱜ ᱛᱮ ᱟᱫᱚ ᱟᱞᱮ ᱫᱚ ᱟᱛᱳ ᱠᱚᱲᱟ ᱫᱚ ᱦᱚᱨᱚ ᱥᱟᱵ ᱞᱮ ᱪᱟᱞᱟᱜᱼᱟ ᱟᱯᱮᱥᱮᱫ ᱚᱱᱠᱟ ᱯᱮ ᱪᱟᱞᱟᱜ ᱜᱮᱭᱟ ᱥᱮ ᱵᱟᱝ ᱜᱚᱢᱠᱮ?
ᱜᱚᱢᱠᱮ ᱟᱞᱮ ᱥᱮᱫ ᱫᱚ ᱚᱱᱠᱟ ᱪᱟᱞᱟᱣ ᱫᱚᱞᱮ ᱪᱟᱞᱟᱜ ᱜᱮᱭᱟ᱾ ᱫᱟᱜ ᱫᱤᱱ ᱨᱮᱫ ᱱᱚᱜ-ᱚᱭ
ᱟᱪᱪᱷᱟ ᱦᱳᱭ ᱱᱩᱠᱩ ᱦᱚᱨᱚ ᱫᱚ ᱱᱟᱦᱟᱜ ᱞᱮ ᱥᱟᱵ ᱠᱚᱜᱮᱭᱟ ᱦᱮᱸ ᱟᱫᱚ ᱮᱸ ᱟᱫᱚ ᱟᱯᱮ ᱥᱮᱫ ᱦᱚᱨᱚ ᱥᱟᱵ ᱠᱚᱜᱮᱭᱟ ᱠᱚ
ᱦᱮᱸ ᱜᱚᱝᱠᱮ ᱟᱞᱮᱥᱮᱫ ᱫᱚ ᱦᱚᱨᱚ ᱫᱚᱠᱚ ᱥᱟᱵ ᱫᱚᱠᱚ ᱥᱟᱵ ᱠᱚᱜᱮᱭᱟ᱾ ᱟᱫᱚ ᱟᱞᱮᱥᱮᱫ ᱫᱚ ᱚᱱᱠᱟ ᱡᱟᱹᱥᱛᱤ ᱫᱚ ᱵᱟᱝᱠᱚ ᱧᱟᱢᱚᱜᱼᱟ ᱜᱚᱝᱠᱮ ᱞᱟᱹᱭ ᱞᱮᱠᱷᱟᱱ ᱟᱹᱰᱤ ᱠᱚᱢ ᱠᱚ ᱧᱟᱢᱚᱜᱼᱟ ᱚᱱᱠᱟ ᱞᱟᱹᱭ ᱞᱮᱠᱷᱟᱱ ᱡᱟᱦᱟᱸ ᱠᱚ ᱪᱟᱞᱟᱜ ᱜᱮᱭᱟ ᱱᱚᱝᱠᱟ
ᱦᱮᱸ ᱜᱚᱝᱠᱮ ᱨᱚᱲ ᱱᱟᱦᱟᱜ ᱵᱟᱭ ᱟᱸᱡᱚᱢᱚᱜ ᱠᱟᱱ ᱛᱟᱵᱮᱱᱟ ᱴᱟᱣᱟᱨ ᱠᱟᱹᱴᱤᱡ ᱰᱤᱥᱴᱟᱵ ᱜᱚᱫ ᱮᱫᱟ ᱜᱚᱝᱠᱮ ᱟᱸᱡᱚᱢ ᱧᱟᱢ ᱫᱟᱵᱮᱱ ᱜᱚᱝᱠᱮ ᱜᱚᱢᱠᱮ ᱞᱟᱹᱭ ᱫᱟᱞᱤᱧ ᱟᱹᱞᱤᱧᱟᱜ ᱨᱚᱲ ᱟᱸᱡᱚᱢ ᱧᱟᱢᱚᱜ ᱠᱟᱱᱟ᱾ ᱦᱮᱸ ᱜᱚᱢᱠᱮ ᱞᱟᱹᱭ ᱫᱟᱞᱤᱧ ᱟᱵᱮᱱ ᱠᱤ ᱟᱹᱞᱤᱧᱟᱜ ᱨᱚᱲ ᱵᱮᱱ ᱟᱸᱡᱚᱢ ᱧᱟᱢ ᱮᱫᱟ᱾ ᱟᱫᱚ ᱱᱚᱜᱼᱚ ᱱᱚᱝᱠᱟ ᱦᱚᱨᱚ ᱢᱟ ᱥᱟᱵ ᱠᱚᱣᱟᱞᱮ ᱟᱞᱮ ᱫᱚ ᱡᱮᱫᱤᱱᱮ ᱫᱟᱜ-ᱟ ᱚᱱᱟ ᱫᱚᱥᱟᱨ ᱦᱤᱞᱳᱜ ᱫᱤᱱ ᱱᱟᱦᱟᱜ ᱱᱚᱝᱠᱟ ᱟᱛᱳ ᱨᱮᱱ ᱠᱚᱲᱟ ᱠᱚ ᱥᱟᱱᱟᱢ ᱠᱚ ᱟᱛᱮᱜ ᱜᱮ ᱩᱱ ᱦᱤᱞᱳᱜ ᱫᱚ ᱛᱟᱞᱮ ᱵᱟᱹᱜᱲᱟᱹ ᱠᱚᱛᱮ ᱥᱮ ᱢᱟᱫ ᱠᱚᱛᱮ ᱜᱮ ᱱᱟᱦᱟᱜ ᱫᱟᱜ ᱞᱮ ᱫᱟᱞᱟ ᱫᱟᱜ ᱫᱟᱞ ᱨᱮᱱᱟᱜ ᱩᱫᱽᱫᱮᱥᱚ ᱫᱚ ᱦᱩᱭᱩᱜ ᱠᱟᱱ ᱛᱟᱞᱮᱭᱟ ᱫᱟᱜ ᱞᱮ ᱪᱷᱤᱞᱠᱟᱹᱣ ᱦᱚᱪᱚᱭᱟ᱾ ᱟᱨ ᱱᱩᱠᱩ ᱦᱚᱨᱚ ᱫᱚ ᱱᱟᱦᱜ ᱢᱟᱹᱣ ᱨᱮ ᱵᱚᱞᱚ ᱟᱠᱚ ᱛᱮ ᱱᱚᱣᱟ ᱫᱟᱜ ᱟᱫᱚ ᱱᱩᱠᱩ ᱫᱚ ᱰᱟᱸᱜᱟ ᱥᱮᱫ ᱨᱟᱠᱟᱵᱚᱜ ᱩᱱ ᱫᱚᱠᱚ ᱪᱮᱥᱴᱟᱭᱟ᱾